ᱦᱮᱞᱳ
ᱦᱮᱸ ᱜᱚᱝᱠᱮ ᱞᱟᱹᱭ ᱵᱤᱱ
ᱦᱸ ᱜᱚᱝᱠᱮ ᱡᱚᱦᱟᱨ ᱜᱮ᱾
ᱦᱮᱸ ᱱᱟᱯᱟᱭ ᱜᱮ᱾
ᱚ ᱟᱹᱵᱧᱟᱜ ᱨᱚᱲ ᱵᱤᱱ ᱟᱸᱡᱚᱢ ᱴᱷᱤᱠᱟᱹᱭᱟ᱾
ᱦᱮᱸ ᱟᱸᱡᱚᱢ ᱫᱟᱞᱤ᱾
ᱡᱟᱠᱷ ᱱᱚᱣᱟ ᱜᱚᱞᱯᱚ ᱛᱟᱞᱟ ᱛᱮᱫᱚ ᱴᱷᱤᱠ ᱴᱷᱟᱠ ᱜᱨᱚ ᱨᱚᱯᱚᱲ ᱦᱩᱭ ᱞᱮᱱᱠᱷᱟᱱ ᱜᱮ ᱱᱟᱯᱟᱭ ᱠᱟᱛᱷᱟ᱾ ᱟᱨ ᱪᱮᱫ ᱵᱤᱱ ᱪᱤᱠᱟᱹᱭᱮᱫᱼᱟ?
ᱪᱤᱠᱟᱹ ᱵᱟ ᱦᱚᱜᱼᱚᱭ ᱠᱟᱹᱴᱤᱡ᱾
ᱦᱩᱸ ᱪᱤᱠᱟᱹ ᱵᱚᱞᱛᱮ ᱚ ᱦᱮᱸ᱾ ᱚ ᱟᱪᱪᱷᱟ ᱟᱪᱪᱷᱟ ᱟᱪᱪᱷᱟ᱾ ᱟᱨ ᱢᱮᱱᱮᱫ ᱟᱞᱤᱧ ᱮᱸ ᱵᱮᱥ ᱵᱟᱲᱟ ᱜᱮᱭᱟᱵᱤᱱ᱾
ᱟᱨ ᱚᱲᱟᱜ ᱠᱚᱨᱮ ᱦᱚᱸᱠᱚ ᱵᱮᱥ ᱵᱟᱲᱟ ᱜᱤ
ᱚᱸᱻ ᱜᱚᱝᱠᱮ ᱱᱤᱱᱚᱜ ᱴᱷᱤᱠ ᱴᱷᱟᱠ ᱴᱟᱣᱟᱨ ᱵᱟᱭ ᱧᱟᱢᱚᱜᱼᱟ ᱠᱟᱹᱴᱤᱡ ᱰᱤᱥᱴᱟᱵᱚᱜ ᱠᱟᱱᱟ ᱦᱟᱸᱜ
ᱚᱲᱟᱜ ᱨᱮᱫᱚ ᱫᱩᱲᱩᱵ ᱠᱟᱱᱟᱞᱤᱧ ᱥᱮ ᱟᱫᱚ ᱵᱷᱟᱜᱤ ᱵᱟᱭ ᱧᱟᱢ ᱜᱮᱴᱟᱣᱟ ᱛᱚ ᱚᱱᱟ ᱜᱚᱱᱰᱩᱜᱚᱜ ᱦᱚᱞ ᱜᱚᱸᱰᱩᱜᱚᱜ ᱠᱟᱱᱟ ᱟᱵᱚᱦᱟᱣᱟ ᱦᱚᱸ ᱪᱤᱡᱽ ᱟᱠᱟᱱᱟ ᱛᱮ ᱨᱤᱢᱤᱞ ᱟᱠᱟᱫᱟᱭ ᱫᱟᱜᱟᱭ ᱥᱮ ᱪᱮᱫ ᱚᱱᱟᱜᱮ ᱵᱟᱟᱹᱞᱤᱧ ᱞᱟᱹᱭ ᱫᱟᱲᱮᱭᱟᱜ ᱠᱟᱱᱟ
ᱚᱸ ᱟᱪᱷᱟ ᱟᱪᱷᱟ ᱟᱷᱟ ᱮᱺᱻ ᱮᱸᱻ ᱦᱩᱲᱩ ᱨᱚᱦᱚᱭ ᱠᱚᱫᱚᱞᱤᱧ ᱟᱨᱟᱢᱵᱚ ᱟᱠᱟᱫ ᱜᱮᱭᱟ ᱱᱚᱛᱮ ᱟᱞᱮ ᱛᱮᱦᱮᱱ ᱫᱚ ᱦᱩᱲᱩ ᱨᱚᱦᱚᱭ ᱠᱚᱫᱚ ᱦᱩᱭᱩᱜ ᱠᱟᱱ ᱜᱮᱭᱟ ᱨᱚᱦᱚᱭ ᱠᱚᱫᱚᱞᱮ ᱟᱨᱟᱢᱵᱷᱚ ᱟᱠᱟᱫ ᱜᱮᱭᱟ ᱢᱚᱴᱟᱢᱩᱴᱤ ᱢᱤᱫ ᱦᱟᱯᱛᱟ ᱦᱩᱭᱮᱱ ᱜᱮᱭᱟ, ᱟᱸᱻ ᱢᱤᱫ ᱛᱟᱞᱟᱦᱟ ᱠᱷᱚᱱᱟᱜ ᱨᱚᱦᱚᱭ ᱦᱩᱭᱩᱜ ᱠᱟᱱᱟ ᱮᱠᱷᱚᱱᱳ ᱨᱚᱦᱚᱭ ᱪᱟᱞᱟᱜ ᱠᱟᱱ ᱜᱮᱭᱟ ᱟᱨ ᱟᱣᱨᱤ ᱪᱟᱵᱟᱜᱼᱟ ᱦᱩᱸ
ᱱᱚᱣᱟ ᱵᱟᱹᱭᱦᱟᱹᱲ ᱠᱚᱫᱚ ᱢᱚᱴᱟᱢᱩᱴᱤ ᱟᱨ ᱫᱤᱱ ᱯᱚᱱᱨᱚ ᱠᱷᱚᱱᱜᱮ ᱟᱞᱮᱮᱥᱮᱫ ᱱᱚᱣᱟ ᱵᱟᱥᱟᱯᱟᱥ ᱥᱮᱱ ᱫᱚᱞᱮ ᱩᱴᱷᱟᱹᱣ ᱜᱟ ᱟᱨᱠᱤ
ᱟ ᱛᱟᱦᱚᱞᱮ ᱰᱷᱮᱨ ᱫᱤᱱ ᱠᱷᱚᱱᱟᱜ ᱜᱮᱯᱮ ᱨᱚᱦᱚᱭᱮᱫ
ᱮᱸ ᱦᱳᱭ ᱜᱚᱝᱠᱮ ᱰᱷᱮᱨ ᱫᱤᱱ ᱜᱮ ᱦᱩᱭᱱᱟ ᱮᱸ ᱢᱚᱴᱟᱢᱩᱴᱤ ᱫᱚᱥ ᱯᱚᱱᱨᱚ ᱫᱤᱱ ᱞᱟᱦᱟ ᱠᱷᱚᱱ ᱜᱮ ᱨᱚᱦᱚᱭ ᱦᱩᱭ ᱠᱟᱱᱟ ᱦᱩᱭᱩᱜ ᱠᱟᱱᱟ ᱟᱨ ᱮᱠᱷᱚᱱ ᱦᱚᱸ ᱦᱩᱭᱩᱜ ᱠᱟᱱ ᱜᱮᱭᱟ
ᱦᱩᱸ ᱦᱩᱸ
ᱟᱨᱚ ᱡᱮ ᱟᱨ ᱞᱟᱹᱭ ᱪᱟᱵᱟ ᱫᱟᱲᱮᱭᱟᱜᱼᱟ
ᱦᱩᱸ
ᱟᱨ ᱢᱮᱱᱮᱫ-ᱟ ᱞᱤᱧ ᱛᱟᱦᱚᱞᱮ ᱟᱯᱮ ᱥᱮᱱᱟᱜ ᱪᱟᱥ ᱚᱯᱤᱥ ᱠᱚᱨᱮᱱᱟᱜ ᱠᱟᱹᱴᱤᱡ ᱩᱸ ᱠᱷᱚᱵᱚᱨ ᱠᱚ ᱞᱟᱹᱭ ᱞᱮᱵᱤᱱ
ᱟᱞᱮ ᱥᱮᱱᱟᱜ ᱫᱚ ᱪᱟᱥ ᱫᱚ ᱦᱚᱸᱜ-ᱚᱭ ᱟᱨᱟᱢᱵᱷᱚ ᱟᱠᱟᱱᱟ ᱛᱚ ᱡᱷᱚᱛᱚ ᱦᱚᱲ ᱫᱚ ᱵᱟᱠᱚ ᱫᱷᱩᱨᱟᱹᱣ ᱟᱠᱟᱱᱟ ᱛᱚ ᱡᱟᱦᱟᱸᱭᱟᱜ ᱵᱟᱹᱭᱦᱟᱹᱲ ᱠᱷᱮᱛ ᱠᱚ ᱢᱮᱱᱟᱜ ᱛᱟᱭᱟ ᱩᱱᱠᱩ ᱫᱚᱠᱚ ᱫᱷᱩᱨᱟᱹᱣ ᱠᱟᱱ ᱜᱮᱭᱟ ᱟᱨ ᱡᱟᱦᱟᱸ ᱚᱱᱟ ᱵᱷᱩᱴ ᱠᱷᱚᱠ ᱢᱮᱱᱟᱜ ᱛᱟᱭᱟ ᱟᱹᱣᱨᱤ ᱠᱚ ᱩᱱᱠᱩ ᱫᱚ?
ᱟᱪᱪᱷᱟ ᱟᱪᱪᱷᱟ ᱟᱪᱪᱷᱟ
ᱛᱟᱨᱯᱚᱨ
ᱦᱩᱸ
ᱦᱩ ᱛᱚᱞᱟ ᱦᱚᱸ ᱠᱟᱹᱴᱤᱡ ᱧᱚᱜ ᱜᱮᱭᱟ ᱟᱨ ᱟᱪᱷᱟᱲᱟᱢᱲᱟ ᱦᱩᱭᱱᱟ ᱱᱤᱭᱟᱹ ᱫᱚ ᱠᱩ ᱯᱮᱠᱴᱟᱨ ᱵᱟᱹᱛᱟᱹᱲᱤ ᱵᱟᱝ ᱧᱟᱢ ᱞᱮᱱᱟ ᱩᱱ ᱥᱚᱢᱚᱭ ᱫᱚ ᱛᱟᱯᱚᱨ ᱡᱷᱟᱢᱮᱞᱟ ᱨᱮ ᱛᱟᱦᱮᱸ ᱦᱩᱭ ᱞᱮᱱᱟ ᱟᱨᱠᱤ ᱵᱟᱯᱞᱟ ᱴᱟᱯᱞᱟ ᱯᱟᱨᱚᱢ ᱱᱟ ᱛᱚ ᱟ ᱟᱹᱛᱩ ᱨᱮᱱᱟᱜ ᱜᱮ ᱟᱫᱚᱢ ᱵᱟᱝ ᱪᱟᱞᱟᱣ ᱵᱟᱲᱟ ᱦᱩᱭ ᱞᱮᱱᱟ ᱟᱫᱚ ᱦᱮᱸ ᱮ ᱛᱚ ᱟᱪᱲᱟ ᱦᱩ ᱟᱠᱟᱱᱟ ᱫᱮᱠᱷᱤ ᱛᱤᱥ ᱚᱢᱚᱱᱚᱜ ᱠᱟᱱᱟ
ᱚ ᱟᱪᱪᱷᱟ ᱟᱪᱪᱷᱟ ᱛᱟᱦᱚᱞᱮ ᱦᱩᱛᱲ ᱨᱮ ᱟᱵᱤᱱ ᱫᱚ ᱪᱟᱨᱟ ᱫᱚ ᱵᱟᱵᱤᱱ ᱜᱤᱰᱤ ᱫᱟᱲᱮ ᱠᱟᱣᱫᱟ
ᱵᱟᱹᱞᱤᱧ ᱜᱤᱲᱤ ᱫᱟᱲᱮᱠᱟᱣᱫᱟ ᱥᱚᱢᱚᱭ ᱚᱱᱠᱟ ᱵᱟᱹᱞᱤᱧ ᱧᱟᱢ ᱞᱮᱫᱟ ᱛᱟᱯᱚᱨ ᱟᱹᱞᱤᱧ
ᱚ
ᱟᱹᱞᱤᱧ ᱛᱚ ᱵᱟᱞᱤᱧ ᱛᱟᱦᱮᱸ ᱠᱟᱱᱟ ᱟᱹᱞᱤᱧ ᱫᱚ ᱚᱱᱮ ᱤᱥᱠᱩᱞ ᱨᱮᱞᱤᱧ ᱛᱟᱦᱮᱱ ᱜᱮᱭᱟ ᱵᱮᱥᱤᱨ ᱵᱷᱟᱜᱽ ᱫᱚ ᱟᱫᱚ ᱚᱲᱟᱜ ᱠᱚᱨᱮᱜ ᱦᱚᱸ ᱚᱱᱠᱟ ᱠᱚ ᱠᱟᱹᱢᱤ ᱵᱟᱲᱮᱫ ᱛᱟᱦᱮᱸ ᱵᱟᱠᱚ ᱜᱟᱱ ᱵᱟᱠᱚ ᱥᱳᱢᱳᱭ ᱨᱮ ᱵᱟᱠᱚ ᱜᱤᱰᱤ ᱫᱟᱲᱮ ᱠᱟᱣᱫᱟ
ᱚ ᱟᱪᱪᱷᱟ ᱟᱪᱪᱷᱟ ᱟᱨ ᱛᱟᱦᱚᱞᱮ ᱟᱵᱤᱱ ᱫᱚ ᱛᱟᱦᱚᱞᱮ ᱪᱤᱠᱟᱹ ᱚᱞᱚᱜ ᱜᱮᱭᱟᱵᱤᱱ ᱵᱟᱝ
ᱚᱞ ᱫᱚ ᱵᱟᱝ ᱟᱹᱞᱤᱧ ᱫᱚ ᱚᱞ ᱫᱚᱞᱤᱧ ᱢᱩᱪᱟᱹᱫ ᱤᱫᱤ ᱠᱟᱫᱟ ᱟᱹᱞᱤᱧ ᱫᱚ ᱚᱞ ᱦᱚᱪᱚ ᱠᱚᱣᱟᱞᱤᱧ ᱟᱨᱠᱤ
ᱚ ᱟᱪᱪᱷᱟ ᱟᱪᱪᱷᱟ ᱚ ᱟᱹᱵᱤᱱ ᱫᱚ ᱢᱟᱪᱮᱫ ᱠᱟᱱᱟᱵᱤᱱ ᱛᱟᱦᱚᱞᱮ ᱵᱟᱝᱼᱟ
ᱦᱮᱭ ᱪᱮᱫᱞᱠᱟᱜᱮ ᱟᱹᱞᱤᱧ ᱨᱮᱱ ᱜᱤᱫᱽᱨᱟᱹ ᱠᱚᱞᱤᱧ ᱯᱟᱲᱦᱟᱣ ᱵᱟᱲᱟ ᱠᱚᱜᱮᱭᱟ
ᱚ ᱟᱪᱪᱷᱟ ᱟᱪᱪᱷᱟ ᱱᱚᱝᱠᱟ ᱜᱤᱫᱽᱨᱟᱹ ᱵᱚᱞᱛᱮ ᱪᱮᱫ ᱞᱮᱠᱟ ᱠᱟᱱ ᱜᱤᱫᱽᱨᱟᱹ ᱠᱚ
ᱱᱚᱣᱟ ᱟᱛᱩ ᱠᱚᱨᱮᱜ ᱜᱮ ᱟᱨᱠᱤ ᱟᱹᱞᱤᱧ ᱴᱷᱮᱱ ᱠᱚ ᱦᱤᱡᱩᱜ ᱜᱮᱭᱟ ᱟᱫᱚ ᱯᱟᱲᱦᱟᱣ ᱵᱟᱲᱟ ᱠᱚᱜᱮᱭᱟᱞᱤᱧ ᱟᱫᱚ
ᱚ ᱱᱩᱠᱩ ᱱᱩᱠᱩ ᱠᱚ ᱚ ᱚ ᱟᱪᱪᱷᱟ ᱟᱪᱪᱷᱟ
ᱦᱩ ᱟᱛᱩ ᱫᱤᱥᱚᱢ ᱨᱮᱦᱚᱸ ᱢᱟᱱᱮ ᱥᱟᱺᱜᱤᱧ ᱧᱚᱜ ᱨᱮᱜᱮ ᱟᱞᱤᱧ ᱫᱚ ᱵᱟᱹᱞᱤᱧ ᱛᱟᱦᱮᱱ ᱜᱮᱭᱟ ᱛᱚ ᱠᱷᱩᱵᱽ ᱠᱚᱢ ᱜᱮ ᱚᱲᱟᱜ ᱨᱮ ᱞᱤᱧ ᱛᱟᱦᱮᱱ ᱜᱮᱭᱟ ᱚᱱᱟ ᱢᱟᱢᱟ ᱚᱲᱟᱜ ᱥᱮᱫ ᱞᱤᱧ ᱛᱟᱦᱮᱱ ᱜᱮᱭᱟ ᱢᱟᱢᱩ ᱚᱲᱟᱜ ᱥᱮᱫ ᱨᱮ
ᱚ ᱟᱪᱪᱷᱟ ᱟᱪᱪᱷᱟ ᱟᱫᱚ ᱟᱯᱟᱛᱚᱛᱚ ᱫᱚ ᱱᱤᱛᱳᱜ ᱫᱚ ᱚᱲᱟᱜ ᱵᱮᱤᱱ ᱦᱮᱡ ᱠᱟᱱᱟ ᱦᱮᱸ ᱵᱟᱝ
ᱦᱮᱸ ᱚᱲᱟᱜ ᱞᱮ ᱦᱮᱡ ᱠᱟᱱᱟ᱾
ᱟᱨ ᱢᱮᱱᱮᱫᱼᱟ ᱞᱤᱧ ᱛᱟᱦᱚᱞᱮ ᱱᱚᱝ ᱚᱱᱠᱟ ᱦᱮᱸ ᱢᱮᱱᱵᱤᱱ
ᱞᱟᱹᱭᱵᱤᱱ ᱛᱟᱦᱚᱞᱮ ᱟᱜ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ ᱟᱨᱚ ᱚᱠᱟ ᱵᱤᱨ ᱫᱤᱥᱚᱢᱚᱜ ᱟᱵᱤᱱ ᱥᱮ ᱱᱚᱣᱟ ᱵᱤᱞᱟᱹᱛ ᱫᱤᱥᱚᱢ ᱠᱟᱱᱟᱵᱤᱱ ᱟᱹᱵᱤᱱ ᱫᱚ?
ᱚ ᱟᱹᱞᱤᱧ ᱫᱚ ᱱᱚᱣᱟ ᱵᱤᱞᱟᱹᱛ ᱫᱤᱥᱚᱢ ᱠᱟᱱ ᱜᱮᱭᱟᱞᱤᱧ
ᱦᱩᱸ
ᱟᱹᱞᱤᱧ ᱫᱚ ᱵᱚᱨᱫᱷᱚᱢᱟᱱ ᱨᱮᱫᱚ ᱱᱚᱝᱠᱟ ᱪᱟᱹᱥᱤᱵᱟᱹᱥᱤ ᱠᱟᱱ ᱜᱮᱭᱟᱞᱤᱧ ᱟᱹᱞᱤᱧᱟᱜ ᱱᱚᱝᱠᱟ ᱢᱤᱫᱴᱮᱱ ᱰᱨᱟᱜᱚᱱ ᱵᱟᱜᱟᱱ ᱢᱮᱱᱟᱜ ᱟᱞᱤᱧᱟ ᱟᱹᱰᱤ ᱢᱟᱨᱟᱝ ᱡᱟᱭᱜᱟ ᱫᱷᱚᱨᱮ ᱪᱟᱨ ᱵᱤᱜᱷᱟᱹ ᱡᱟᱭᱜᱟ ᱫᱷᱚᱨᱮ ᱟᱨᱠᱤ
ᱚ
ᱛᱚ ᱟᱹᱞᱤᱧ ᱫᱚ ᱚᱯ ᱥᱤᱡᱤᱱ ᱨᱮᱫᱚ ᱚᱱᱟ ᱠᱚᱜᱮᱞᱤᱧ ᱧᱮᱞ ᱵᱟᱲᱟᱭᱟ ᱟᱨ ᱮᱢᱱᱤ ᱱᱚᱜᱼᱚᱭ ᱡᱚᱠᱷᱚᱱ ᱱᱚᱜᱼᱚᱭ ᱵᱚᱨᱥᱟ ᱫᱤᱱ ᱥᱮᱴᱨᱟ ᱠᱟᱱᱟ ᱟᱨ ᱟᱨ ᱦᱮᱸ ᱠᱷᱚᱥᱞᱟ ᱛᱩᱲᱤ ᱥᱚᱢᱚᱭ ᱦᱚᱸ ᱠᱟᱹᱴᱤᱡ ᱦᱚᱸ ᱠᱟᱹᱴᱤᱡ ᱞᱤᱧ ᱠᱮᱭᱟᱨᱟᱜ ᱜᱮᱭᱟ ᱱᱟᱜ ᱠᱷᱟᱱ ᱟᱫᱚᱜ ᱱᱤᱛᱚᱜ ᱫᱚ ᱵᱚᱨᱥᱟ ᱱᱚᱣᱟ ᱦᱩᱲᱩ ᱨᱚᱦᱚᱭ ᱠᱟᱹᱢᱤ ᱨᱮᱜᱮ ᱟᱹᱰᱤᱧ ᱠᱩᱨᱩᱢᱩᱴᱩ ᱫᱷᱟᱹᱨᱤ ᱧᱚᱜ ᱞᱤᱧ ᱫᱷᱩᱨᱟᱹᱣ ᱠᱟᱱᱟ ᱟᱫᱚ ᱱᱤᱭᱟᱹ ᱜᱷᱟᱹᱲᱤᱡ ᱫᱚ ᱦᱟᱸᱜ ᱠᱷᱟᱱ ᱥᱚᱵᱡᱤ ᱞᱮᱠᱟᱛᱮᱫ ᱫᱚ ᱢᱮᱱᱟᱜ ᱛᱟᱹᱞᱤᱧᱟ ᱱᱟᱜ ᱠᱷᱟᱱ ᱦᱮᱸ ᱵᱚᱨᱥᱟ ᱠᱚᱸᱰᱷᱟ ᱞᱤᱧ ᱨᱚᱦᱚᱭ ᱟᱠᱟᱫᱼᱟ ᱟᱨ ᱵᱮᱸᱜᱟᱲ ᱢᱮᱱᱟᱜᱼᱟ ᱢᱚᱴᱟᱢᱩᱴᱤ ᱦᱟᱞᱠᱟ ᱧᱚᱜ ᱜᱮ᱾ ᱵᱤᱜᱷᱟᱹ ᱯᱮ ᱵᱤᱜᱷᱟᱹ ᱞᱮᱠᱟ ᱦᱩᱠ ᱩᱸ᱾
ᱚᱻᱚ
ᱟᱫᱚ ᱟᱹᱞᱤᱧᱟᱜ ᱠᱟᱹᱢᱤ ᱠᱚᱫᱚ ᱱᱚᱜᱼᱚᱭ ᱱᱤᱭᱟᱹ ᱠᱚᱜᱮ ᱱᱮᱜᱼᱮ ᱱᱤᱭᱟᱹ ᱥᱚᱢᱚᱭ ᱫᱚ ᱦᱩᱲᱩ, ᱟᱪᱪᱷᱟ ᱮᱢᱱᱤ ᱫᱷᱚᱨᱚᱱ ᱥᱚᱢᱚᱭ ᱛᱚ ᱱᱚᱝᱠᱟ ᱥᱚᱵᱡᱤ ᱯᱟᱹᱛᱤ ᱠᱚ ᱢᱮᱱᱟᱜ ᱛᱟᱞᱤᱧᱟ, ᱟᱨ ᱟᱨ ᱮᱱᱤ ᱴᱟᱭᱤᱢ ᱫᱚ ᱡᱟᱦᱟᱸ ᱚᱱᱟ ᱫᱚ ᱰᱨᱟᱜᱚᱱ ᱨᱮ ᱥᱚᱢᱚᱭ ᱞᱤᱧ ᱮᱢᱟ ᱟᱫᱚ ᱚᱸᱰᱮᱫ ᱫᱚ ᱮᱠᱞᱟ ᱛᱮᱛᱚ ᱟᱠᱷᱟᱱ ᱵᱟᱹᱞᱤᱧ ᱧᱮᱞ ᱫᱟᱲᱮᱭᱟᱜᱼᱟ ᱛᱟᱦᱚᱞᱮ ᱦᱚᱲ ᱢᱮᱱᱟᱜ ᱠᱚᱛᱟ ᱞᱤᱧᱟ ᱯᱟᱸᱪᱼ ᱪᱷᱚ ᱡᱚᱱ ᱟᱫᱚ ᱱᱤᱛᱳᱜ ᱫᱚ ᱵᱟᱠ ᱟᱫᱚ ᱱᱤᱛᱚᱜ ᱫᱚ ᱵᱟᱹᱱᱩᱜ ᱠᱚᱣᱟ ᱱᱚᱰᱮ ᱢᱟᱱᱮ ᱦᱮᱸ ᱱᱤᱛᱳᱜ ᱫᱚ ᱡᱡᱟ ᱪᱟᱥ ᱨᱮᱜᱮ ᱵᱮᱥᱛᱚ ᱢᱮᱱᱟᱜ ᱠᱚᱣᱟ ᱛᱚ, ᱛᱟᱦᱞᱮ ᱪᱟᱞᱟᱣ ᱦᱟᱛᱟᱲ ᱠᱟᱱᱟ ᱠᱚ ᱢᱚᱬᱮ ᱛᱲᱩᱭ ᱫᱤᱱ, ᱱᱤᱛᱚᱜ ᱦᱩᱲᱩ ᱥᱤᱡᱤᱱ ᱠᱟᱱᱟ ᱛᱚ ᱦᱩᱲᱩ ᱵᱟᱠᱚ ᱨᱚᱦᱚᱭ ᱞᱮᱠᱷᱟᱱ ᱦᱚᱲ ᱱᱤᱡᱮᱨᱟᱜ ᱵᱟᱠᱚ ᱠᱟᱹᱢᱤ ᱞᱮᱠᱷᱟᱱ ᱛᱚ ᱟᱨ ᱮᱸ ᱵᱟᱠᱚ ᱦᱤᱡᱩᱜᱼᱟ ᱥᱮ
ᱦᱩᱸ ᱦᱩᱸ
ᱛᱟᱦᱚᱞᱮ ᱰᱨᱟᱜᱚᱱ ᱵᱤᱱ ᱪᱟᱥ ᱠᱟᱫᱟ?
ᱦᱳᱭ ᱜᱚᱝᱠᱮ ᱰᱨᱟᱜᱚᱱ ᱞᱤᱧ ᱪᱟᱥ ᱟᱠᱟᱫᱼᱟ᱾
ᱩᱸ ᱛᱟᱦᱚᱞᱮ ᱛᱤᱱᱟᱹᱜ ᱜᱟᱱ ᱵᱮᱤᱱ ᱪᱟᱥ ᱟᱠᱟᱫᱟ ᱰᱨᱟᱜᱚᱱ ᱟᱨ ᱪᱮᱫ ᱵᱤᱱ ᱞᱟᱹᱭᱮᱫ ᱛᱟᱦᱮᱸ? ᱵᱚᱨᱥᱟ ᱠᱚᱸᱰᱷᱟ ᱥᱮ ᱪᱮᱫ ᱚᱱᱟ ᱫᱚ ᱦᱩᱭᱱᱟ?
ᱦᱮᱸ ᱵᱚᱨᱥᱟ ᱠᱚᱱᱰᱷᱟ ᱫᱚ ᱱᱚᱜᱼᱚᱭ ᱱᱤᱛᱚᱜᱜ ᱱᱟᱹᱲᱤ ᱫᱟᱹᱲ ᱠᱟᱜᱼᱟᱭ ᱵᱷᱟᱜᱤ ᱜᱮ ᱟᱨ ᱱᱚᱝᱠᱟ ᱵᱟᱦᱟᱜ ᱠᱟᱱᱟ ᱵᱷᱟᱜᱤ ᱜᱮ ᱡᱟᱹᱥᱛᱤ ᱧᱚᱜ ᱜᱮ ᱵᱟᱦᱟᱜ ᱠᱟᱱᱟ ᱱᱤᱛᱚᱜ᱾ ᱢᱚᱴᱟᱢᱩᱴᱤ ᱡᱚ ᱫᱚ ᱫᱮᱠᱷᱟᱣ ᱜᱚᱫ ᱟᱠᱟᱱᱟ ᱟᱫᱚ ᱱᱚᱜᱚᱭ ᱦᱟᱨᱟᱜ ᱠᱟᱱᱟ ᱟᱨᱠᱤ᱾ ᱢᱟᱱᱮ ᱠᱟᱹᱴᱤᱡ ᱱᱟᱹᱢᱤ ᱧᱚᱜ ᱜᱮᱞᱤᱧ ᱨᱚᱦᱚᱭ ᱜᱚᱫ ᱠᱮᱫᱟ, ᱟᱨᱠᱤ ᱢᱟᱱᱮ ᱵᱟᱞᱤᱧ ᱛᱟᱜᱠ ᱫᱟᱲᱮᱭᱟᱫᱟ ᱢᱟᱱᱮ ᱦᱟᱱᱛᱮ ᱱᱟᱛᱮ ᱚᱠᱟ ᱥᱮᱫ ᱵᱤᱱ ᱠᱮᱭᱟᱨᱟᱜᱼᱟ ᱱᱟᱛᱮ ᱟᱹᱞᱤᱧ ᱦᱩᱲᱩ ᱚᱱᱟᱛᱮ ᱦᱩᱲᱩ ᱩᱱ ᱥᱩᱢᱚᱭ ᱜᱤᱰᱤ ᱵᱟᱲᱟ ᱦᱩᱭᱱᱟ᱾ ᱮᱸ ᱪᱟ ᱪᱟᱨᱟ ᱟᱨᱠᱤ ᱟᱨ ᱫᱤᱭᱮ ᱛᱟᱦᱞᱮ ᱱᱚᱶᱟ ᱠᱷᱮᱛ ᱠᱚ ᱵᱟᱜᱟᱼ ᱵᱷᱟᱹᱜᱤ ᱟᱨ ᱵᱟᱲᱟ ᱛᱮᱜᱮ ᱥᱚᱢᱚᱭ ᱠᱟᱴᱟᱣᱮ ᱮᱱᱟ ᱟᱫᱚ ᱱᱚᱶᱟ ᱞᱮᱴ ᱧᱚᱜ ᱛᱮᱞᱤᱧ ᱨᱚᱦᱚᱭ ᱠᱮᱫᱮᱜᱼᱟ ᱟᱨᱠᱤ
ᱦᱩᱸ ᱦᱩᱸ
ᱵᱟᱠᱷᱟᱱ ᱫᱚ ᱵᱟᱠᱷᱟᱱ ᱛᱚ ᱱᱤᱛᱚᱜ ᱜᱟᱱ ᱛᱮᱫᱚ ᱩᱰᱩᱝ ᱛᱚ ᱫᱚᱨᱠᱟᱨ ᱛᱟᱦᱮᱸ ᱠᱟᱱᱟ ᱱᱤᱛᱚᱜ ᱞᱤᱧ ᱩᱰᱩᱝ ᱞᱮᱠᱷᱟᱱ ᱢᱚᱴᱟᱢᱩᱴᱤ ᱵᱷᱟᱜᱤ ᱜᱮ ᱫᱟᱢ ᱢᱮᱱᱟᱜᱼᱟ ᱱᱤᱛᱚᱜ ᱵᱟᱡᱟᱨ ᱨᱮ ᱠᱚᱸᱰᱷᱟ ᱡᱩᱫᱤ ᱱᱤᱛᱚᱜ ᱞᱤᱧ ᱩᱰᱩᱠ ᱫᱟᱲᱮ ᱠᱮᱭᱟ ᱟᱹᱰᱤᱜ ᱜᱮ ᱵᱷᱟᱹᱜᱤ ᱠᱚᱜ ᱛᱟᱹᱞᱤᱧᱟ ᱟᱹᱞᱤᱧᱟᱜ ᱛᱟᱭᱱᱚᱢ ᱟᱠᱟᱱᱟ ᱞᱤᱧ ᱟᱫᱚ ᱵᱤᱱ ᱪᱤᱠᱟᱹᱭᱟ ᱟᱫᱚ? ᱮᱢᱱᱤ ᱢᱮᱱᱟᱜᱼᱟ ᱡᱚᱠᱷᱚᱱ ᱥᱮᱭ ᱴᱟᱨᱜᱮᱴ ᱨᱮ ᱡᱚᱠᱷᱚᱱ ᱮᱸ ᱵᱮᱸᱜᱟᱲ ᱦᱩᱭᱩᱜ ᱛᱟᱹᱞᱤᱧᱟ ᱪᱟᱨ ᱵᱤᱜᱷᱟᱹ ᱜᱟᱱ᱾
ᱦᱮᱸᱜ
ᱟᱫᱚ ᱪᱟᱥ ᱫᱚᱞᱤᱧ ᱪᱟᱥ ᱠᱟᱫ ᱜᱮᱭᱟ ᱢᱤᱫ ᱞᱚᱴ ᱞᱤᱧ ᱩᱴᱷᱟᱹᱣ ᱠᱮᱫᱮᱜᱼᱟ᱾ ᱦᱮᱸ ᱟᱸᱡᱚᱢᱮᱫᱼᱟ ᱵᱤᱱ?
ᱞᱟᱹᱭᱵᱤᱱ
ᱦᱮᱞᱳ ᱦᱮᱸ ᱜᱚᱢᱠᱮ ᱟᱸᱡᱚᱢᱚᱜ ᱠᱟᱱᱟ ᱟᱹᱞᱤᱧᱟᱜ ᱨᱚᱲ?
ᱦᱮᱸ ᱚᱢᱚᱢ
ᱚᱻ ᱪᱟᱥ ᱮᱭ ᱵᱮᱸᱜᱟ ᱵᱮᱸᱜᱟᱬ ᱞᱤᱧ ᱪᱟᱥ ᱟᱠᱟᱫᱼᱟ ᱪᱟᱨ ᱵᱤᱜᱷᱟᱹ ᱜᱟᱱ ᱟᱫᱚ ᱢᱤᱫ ᱞᱚᱴᱚ ᱫᱚ ᱦᱩᱭᱩ ᱠᱟᱱᱟ ᱟᱫᱚ ᱱᱚᱜᱼᱚᱭ ᱱᱮᱜᱼᱮ ᱱᱤ ᱠᱚᱴᱟ ᱫᱤᱱ ᱞᱟᱦᱟ ᱱᱚᱶᱟ ᱵᱚᱨᱥᱟ ᱱᱚᱶᱟ ᱫᱟᱜ ᱡᱟᱹᱯᱩᱫ ᱛᱮ ᱥᱮ ᱪᱮᱫ ᱛᱮ ᱮᱢᱚᱱ ᱠᱚᱻᱻ ᱵᱮᱸᱜᱟᱬ ᱠᱚ ᱠᱚ ᱛᱤᱡᱩ ᱠᱮᱫ ᱛᱟᱹᱞᱤᱧᱟ ᱵᱟᱝ ᱯᱩᱨᱟᱹ ᱮᱠᱫᱚᱢ ᱱᱤᱭᱟᱹᱴᱟᱜ ᱠᱟᱟᱨᱴ ᱫᱚ ᱯᱩᱨᱟᱹ ᱞᱚᱥ ᱮᱱ ᱢᱟᱱᱮ ᱡᱷᱚᱛᱚ ᱜᱤᱰᱤ ᱦᱩᱭᱮᱱ ᱛᱟᱞᱤᱧᱟ ᱟᱨᱠᱤ ᱢᱟᱱᱮ ᱮᱢᱚᱱ ᱠᱚ ᱛᱤᱡᱩ ᱠᱮᱫᱟ
ᱟᱫᱚ ᱨᱟᱱ ᱵᱟᱵᱤᱱ ᱮᱢᱟᱜ ᱠᱟᱱ ᱛᱮ?
ᱨᱟᱱᱻ ᱫᱚ ᱮᱢ ᱫᱚᱞᱤᱧ ᱮᱢᱟᱜ ᱛᱟᱦᱮᱸᱫ ᱜᱮ ᱟᱫᱚ ᱱᱚᱝᱠᱟ ᱮᱯᱨᱮ ᱫᱚᱧ ᱮᱯᱨᱮᱭᱟᱜ ᱠᱟᱱ ᱜᱮ ᱛᱟᱦᱮᱸᱫ ᱱᱤᱛᱟᱹᱣ ᱨᱮᱦᱚᱸ ᱟᱫᱚ ᱠᱚᱢᱚᱱ ᱵᱷᱟᱵᱛᱮ ᱟᱨ ᱱᱮᱛᱟᱨ ᱫᱚ ᱵᱚᱨᱥᱟ ᱫᱤᱱ ᱛᱚ ᱟᱥᱚᱞᱮ ᱥᱤᱥᱴᱮᱢ ᱴᱟᱜ ᱪᱮᱫ ᱞᱮᱠᱟ ᱠᱟᱱᱟ ᱟᱹᱞᱤᱧ ᱱᱤᱛᱚᱜ ᱞᱤᱧ ᱥᱯᱨᱮ ᱠᱮᱜᱼᱟ ᱫᱤᱱᱟᱹᱢ ᱠᱷᱟᱱ ᱜᱮ ᱫᱟᱜ ᱦᱮᱡ ᱱᱟ ᱢᱟᱱᱮ ᱡᱤᱱᱤᱥᱴᱟ ᱟᱹᱨᱩᱵ ᱱᱟ ᱟᱨᱠᱤ ᱢᱟᱱᱮ ᱴᱷᱤᱠ ᱴᱷᱟᱠ ᱚᱱᱠᱟ ᱠᱟᱹᱢᱤ ᱨᱮᱜᱮ ᱵᱟᱝ ᱞᱟᱜᱟᱣ ᱵᱟᱹᱞᱤᱧ ᱞᱟᱜᱟᱣ ᱦᱚᱪᱚ ᱫᱟᱲᱮ ᱭᱟᱫᱟ ᱟᱨᱠᱤ
ᱢᱟᱱᱮ ᱚᱱᱠᱟ ᱴᱤᱴᱢᱮᱱᱴ ᱫᱚᱞᱤᱧ ᱮᱢ ᱫᱚᱞᱤᱧ ᱮᱢ ᱞᱮᱫ ᱛᱟᱦᱮᱸᱫ ᱜᱮ ᱟᱫᱚ ᱱᱚᱝᱠᱟ ᱚᱱᱮ ᱫᱟᱜ ᱛᱮᱫ ᱟᱹᱨᱩᱵ ᱠᱷᱟᱹᱛᱤᱨ ᱠᱟᱹᱢᱤᱨᱮ ᱵᱟᱭ ᱞᱟᱜᱟᱣ ᱫᱟᱲᱮᱭᱟᱛ ᱟᱨᱠᱤ
ᱳᱻ ᱛᱟᱦᱚᱞᱮ ᱚᱱᱠᱟᱱᱟᱜ ᱜᱮ ᱮᱥᱯᱨᱮ ᱵᱤᱱ ᱡᱮᱢᱚᱱ ᱞᱟᱜᱟᱜ ᱢᱟ ᱥᱮᱛᱟᱜ ᱨᱮ ᱤᱥᱯᱨᱮ ᱱᱚᱝᱠᱟ ᱥᱮᱛᱟᱜ ᱧᱚᱜ ᱨᱮ ᱮᱥᱯᱨᱮ ᱵᱤᱱ
ᱥᱮᱛᱟᱜ ᱨᱮᱜᱮ ᱦᱮᱸ ᱱᱚᱝᱠᱟ ᱦᱮᱸ ᱮᱢᱫᱚᱞᱤᱧ ᱟᱨᱟᱢᱵᱚ ᱠᱟᱜᱼᱟ ᱦᱚᱞᱟᱱᱚᱜ ᱡᱮᱢᱚᱱ ᱦᱚᱞᱱᱟᱜ ᱡᱮᱢᱚᱱ ᱞᱤᱧ ᱮᱢ ᱠᱮᱜᱼᱟ ᱟᱨ ᱥᱮᱛᱟᱜ ᱨᱮᱜᱮᱞᱤᱧ ᱮᱢ ᱠᱮᱫᱟ ᱦᱚᱞᱟ ᱨᱮᱱᱟᱜ ᱚᱭᱰᱟᱨ ᱢᱟ ᱵᱷᱟᱜᱤ ᱜᱮ ᱛᱟᱦᱮᱸ ᱠᱟᱱᱟ ᱛᱮᱦᱤᱧ ᱫᱚ ᱵᱟᱝ ᱞᱤᱧ ᱮᱢ ᱫᱟᱲᱮ ᱭᱟᱫᱟ ᱥᱟᱨᱟ ᱫᱤᱱ ᱫᱟᱜ ᱠᱮᱫᱟᱭ ᱟᱞᱮᱥᱱ ᱫᱚ ᱡᱤᱯᱤᱠ ᱡᱤᱯᱤᱠ ᱡᱤᱯᱤᱠ ᱡᱤᱯᱤᱠ ᱥᱟᱨᱟᱫᱤᱱ ᱜᱮ ᱫᱟᱜ ᱠᱮᱫ ᱮᱵᱟᱨ ᱫᱤᱠᱤ ᱜᱟᱯᱟᱱᱚᱜ ᱞᱤᱧ ᱴᱟᱨᱜᱮᱴ ᱞᱤᱧ ᱦᱟᱛᱟᱣ ᱠᱟᱜᱼᱟ ᱫᱤᱠᱤ ᱯᱷᱟᱥᱴ ᱨᱮ ᱪᱮᱫ ᱞᱮᱠᱟ ᱛᱟᱦᱮᱱ ᱠᱟᱱᱟ ᱚᱭᱮᱫᱟᱨ? ᱟᱨ ᱚᱱᱟ ᱠᱚ ᱮᱥᱯᱮᱨᱮ ᱵᱟᱲᱟᱜ ᱦᱩᱭᱩᱜᱼᱟ ᱵᱟᱠᱟᱱ ᱫᱚ ᱟᱹᱰᱤ ᱜᱟᱱ ᱜᱮ ᱠᱷᱚ ᱠᱟᱱ ᱛᱟᱹᱞᱤᱧ ᱞᱮᱠᱟ ᱜᱮᱞᱤᱧ ᱵᱩᱡᱷᱟᱹᱣ ᱠᱮᱫᱼᱟ
ᱦᱮᱸ ᱦᱩᱸ ᱛᱟᱦᱞᱮ ᱟᱹᱠᱷᱨᱤᱧ ᱵᱤᱱ ᱤᱫᱤ ᱜᱮᱭᱟ ᱥᱮ ᱮᱢᱱᱤ ᱟᱵᱤᱱ ᱫᱚ ᱱᱚᱶᱟ ᱞᱳᱰ ᱜᱮᱭᱟᱵᱤᱱ ᱱᱚᱣᱟ ᱜᱟᱹᱰᱤ ᱠᱚ ᱵᱚᱞᱚᱱ ᱜᱮᱫᱚ
ᱦᱮᱸ ᱜᱚᱝᱠᱮ ᱚᱱᱠᱟ ᱯᱤᱠᱟᱯ ᱦᱚᱸᱞᱤᱧ ᱞᱳᱰ ᱜᱮᱭᱟ ᱟᱨ ᱴᱩᱠ ᱴᱷᱟᱠ ᱢᱟᱞ ᱫᱚ ᱛᱟᱦᱮᱱ ᱜᱮᱭᱟ ᱟᱨ ᱱᱚᱝᱠᱟ ᱟᱞᱮᱭᱟᱜ ᱱᱚᱝᱠᱟ ᱯᱟᱥᱟᱯᱟᱥᱤ ᱢᱚᱴᱟᱢᱩᱴᱤ ᱫᱚᱥ ᱠᱤᱞᱳᱢᱤᱴᱟᱨ ᱯᱚᱨᱱᱚ ᱠᱤᱞᱳᱢᱤᱴᱟᱨ ᱯᱟᱥᱟᱯᱟᱥᱤ ᱱᱚᱝᱠᱟ ᱟᱞᱮᱭᱟᱜ ᱦᱩᱸ ᱦᱟᱴ ᱦᱩᱭᱩᱜᱼᱟ ᱢᱤᱫ ᱫᱤᱱ ᱪᱷᱟᱲᱟ ᱪᱷᱟᱲᱟ ᱟᱨᱠᱤ
ᱟᱫᱚ ᱛᱟᱦᱚᱞᱮ ᱟᱹᱞᱤᱧ ᱫᱚ ᱦᱟᱴᱨᱮ ᱫᱩᱲᱩᱵ ᱠᱟᱛᱮᱫ ᱜᱮᱞᱤᱧ ᱟᱠᱷᱨᱤᱧ ᱜᱮᱭᱟ ᱠᱚᱢ ᱢᱟᱞ ᱫᱚ ᱟᱨ ᱡᱚᱠᱷᱚᱱ ᱵᱮᱥᱤ ᱢᱟᱞ ᱦᱳᱭᱳᱜᱼᱟ ᱛᱚᱠᱷᱚᱱ ᱫᱚ ᱚᱱᱟ ᱫᱚ ᱜᱟᱹᱰᱤᱞᱤᱧ ᱢᱟ ᱜᱟᱹᱰᱤ ᱞᱤᱧ ᱯᱷᱳᱱᱟ ᱟᱫᱚ ᱜᱟᱹᱰᱤ ᱦᱤᱡᱩᱜᱼᱟ ᱟᱫᱚ ᱢᱟᱞ ᱠᱚ ᱛᱩᱫᱟᱹᱜᱼᱟ ᱟᱨ ᱡᱟᱦᱟᱸ ᱴᱩᱠ ᱴᱟᱠ ᱛᱟᱦᱮᱱ ᱫᱚ ᱡᱟᱦᱟᱸ ᱫᱚ ᱢᱤᱫ ᱫᱤᱱ ᱨᱮ ᱦᱚᱭᱛ ᱢᱚᱱᱮ ᱵᱤᱱ ᱛᱟᱞᱟᱵ ᱢᱤᱫ ᱵᱚᱥᱛᱟ ᱜᱟᱱ ᱩᱰᱩᱠᱮᱱᱟ ᱢᱤᱫ ᱵᱚᱥᱛᱟ ᱜ ᱞᱟᱹᱜᱤᱫ ᱛᱚ ᱟᱨ ᱟᱹᱞᱤᱧ ᱦᱚᱸ ᱵᱟᱡᱟᱨ ᱫᱚ ᱟᱨ ᱵᱟᱹᱞᱤᱧ ᱤᱫᱤ ᱦᱚᱴᱚ ᱠᱟᱜᱼᱟ ᱛᱟᱦᱚᱞᱮ ᱚᱱᱠᱟᱜᱮ ᱦᱟᱴ ᱠᱚᱨᱮ ᱴᱩᱠᱼ ᱴᱟᱠ ᱚᱱᱠᱟᱞᱤᱧ ᱟᱠᱷᱨᱤᱧ ᱵᱟᱲᱟᱭᱟ
ᱦᱚ ᱛᱚᱵᱮᱸᱜᱟᱲ ᱫᱚ ᱫᱟᱢ ᱧᱚᱜ ᱠᱟᱱ ᱜᱮᱫᱚ ᱱᱮᱛᱟᱨ ᱫᱚ
ᱦᱳᱭ ᱜᱚᱝᱠᱮ ᱵᱮᱸᱜᱟᱲ ᱫᱚ ᱫᱟᱢ ᱠᱟᱱ ᱜᱮᱭᱟ ᱱᱤᱛᱚᱜ ᱫᱚ ᱵᱷᱟᱜᱤ ᱫᱟᱢ ᱢᱮᱱᱟᱜᱼᱟ ᱵᱮᱸᱜᱟᱲ ᱨᱮᱱᱟᱜ ᱱᱤᱛᱳᱜ
ᱢᱚᱴᱟᱢᱩᱴᱤ ᱟᱹᱞᱤᱧ ᱴᱷᱤᱠ ᱥᱚᱢᱚᱭ ᱨᱮᱞᱤᱧ ᱩᱰᱩᱝ ᱦᱚᱪᱚ ᱫᱟᱲᱮ ᱠᱟᱣᱫᱟ ᱡᱟᱠ ᱢᱚᱴᱟ ᱢᱩᱴᱤ ᱱᱤᱛᱚᱜ ᱫᱚ ᱵᱷᱟᱜᱤ ᱜᱮ ᱫᱟᱢ ᱞᱤᱧ ᱧᱟᱢᱮᱫᱼᱟ ᱟᱨᱠᱤ
ᱚ